ᱡᱚᱦᱟᱨ ᱜᱚᱼᱼ
ᱦᱚᱸ ᱡᱚᱦᱟᱨ ᱜᱮ ᱛᱟᱯᱚᱨᱮ ᱪᱮᱫᱠᱟ ᱦᱮᱸ ᱦᱮᱞᱳ
ᱦᱮᱸ
ᱪᱮᱫ ᱞᱮᱠᱟ ᱢᱮᱱᱟᱜ ᱟᱠᱟᱫ ᱯᱮᱭᱟ?
ᱱᱟᱯᱟᱭ ᱵᱟᱲᱟ ᱜᱮ, ᱟᱯᱮ ᱠᱚᱜᱮ ᱪᱮᱫᱞᱮᱠᱟ ᱢᱮᱱᱟᱜ ᱯᱮᱭᱟ?
ᱟᱞᱮ ᱦᱚᱸ ᱱᱟᱯᱟᱭ ᱦᱟᱛᱟᱲ ᱜᱮ
ᱚᱱᱛᱮ ᱱᱟᱜ ᱟᱹᱭᱫᱟᱨ ᱫᱚ ᱪᱮᱫᱞᱮᱠᱟ ᱟᱯᱷᱟ?
ᱩᱭᱫᱟᱨ ᱫᱚ ᱠᱷᱟᱨᱟᱯ ᱧᱚᱜ ᱜᱮᱭᱟ ᱥᱤᱛᱩᱝ ᱵᱟᱲᱟ ᱟᱠᱟᱫᱟᱭ ᱟᱹᱰᱤ ᱡᱳᱨ ᱜᱮ
ᱥᱤᱛᱩᱝ ᱠᱟᱫᱟᱭ ᱢᱟᱱᱮ ᱱᱤᱛᱚᱝ ᱫᱚ ᱟᱪᱪᱷᱟᱼᱼ ᱟᱪᱪᱷᱟ ᱢᱟᱱᱮ
ᱨᱤᱢᱤᱱ ᱵᱟᱲᱟᱣ ᱠᱟᱫᱟᱭ ᱛᱷᱚᱲᱟ ᱛᱷᱩᱲᱤ ᱱᱤᱛᱚᱝ ᱫᱚ ᱛᱷᱚᱲᱟ ᱠᱟᱹᱴᱤᱡ
ᱛᱟᱦᱞᱮ ᱟᱯᱷᱚᱨ ᱠᱚᱫᱚ ᱮᱨ ᱵᱟᱲᱟ ᱦᱩᱭᱱᱟ ᱥᱮ ᱵᱟᱝ ᱦᱩᱲᱩ ᱠᱚᱫᱚ?
ᱮᱨ ᱫᱚ ᱮᱨ ᱵᱟᱲᱟ ᱫᱚ ᱦᱩᱭ ᱠᱟᱱ ᱜᱮᱭᱟ ᱮᱨ ᱵᱚᱞᱛᱮ ᱟᱫᱚᱼᱼ ᱤᱭᱟᱹ ᱦᱮᱸ ᱪᱟᱥ ᱠᱚᱫᱚ ᱦᱩᱭᱩᱜ ᱜᱮᱭᱟ᱾
ᱚ
ᱮᱨ ᱠᱟᱛᱮᱫ ᱛᱚᱞᱟ ᱠᱚᱫᱚ ᱠᱚᱢ ᱵᱮᱥᱤ ᱦᱟᱨᱟ ᱫᱚ ᱦᱟᱨᱟ ᱟᱠᱟᱱ ᱜᱮᱭᱟ ᱟᱫᱚᱼᱼ ᱦᱩᱭᱩᱜ ᱠᱟᱱᱟ ᱫᱟᱜ ᱠᱚ ᱠᱚᱭᱚᱜ ᱵᱟᱲᱟᱭ ᱫᱟᱭ᱾ ᱨᱚᱦᱚᱭ ᱠᱚᱫᱚ ᱵᱟᱝ
ᱫᱟᱜ ᱫᱚ ᱱᱚᱛᱮ ᱫᱚ ᱵᱮᱥ ᱢᱟᱹ ᱢᱚᱴᱟ ᱢᱩᱴᱤ ᱦᱩᱭ ᱟᱠᱟᱱ ᱜᱮᱭᱟ ᱦᱚᱞᱟ ᱠᱷᱚᱡ ᱦᱚᱞᱟ ᱛᱤᱦᱤᱧ ᱜᱮ ᱵᱟᱭ ᱫᱟᱜ ᱠᱟᱫᱟ ᱦᱚᱞᱟ ᱢᱟᱱᱫᱷᱮᱨ ᱫᱚᱭ ᱫᱟᱜ ᱵᱟᱲᱟ ᱠᱮᱫ ᱜᱮ
ᱟᱪᱪᱷᱟ
ᱦᱮᱸ
ᱟᱞᱮ ᱥᱮᱫ ᱢᱟ ᱠᱟᱹᱴᱤᱡ ᱦᱚᱸ ᱫᱟᱜ ᱜᱮ ᱵᱟᱭ ᱫᱟᱜ ᱵᱟᱲᱟᱭᱮᱫᱟ᱾
ᱵᱟᱝ ᱱᱚᱛᱮ ᱫᱚ ᱫᱟᱜ ᱵᱟᱲᱟ ᱦᱩᱭ ᱠᱟᱱ ᱜᱮᱭᱟ ᱦᱚᱞᱟ ᱢᱟᱦᱚᱫᱷᱮᱨ ᱫᱚ᱾ ᱛᱷᱚᱲᱟ ᱠᱟᱹᱴᱤᱡ ᱮᱠᱫᱚᱢ ᱞᱚᱞᱚ ᱜᱮ ᱦᱩᱭᱩᱜᱼᱟ ᱞᱚᱞᱚ ᱡᱟᱹᱥᱛᱤ ᱞᱚᱞᱚ ᱠᱟᱱᱟ
ᱟᱪᱪᱷᱟ
ᱛᱟᱦᱚᱞᱮ ᱪᱮᱫ ᱪᱤᱠᱟᱹ ᱵᱟᱲᱟ ᱦᱩᱭᱩᱜ ᱠᱟᱱᱟ?
ᱪᱤᱠᱟᱹ ᱵᱟᱲᱟ ᱵᱚᱞᱛᱮ ᱮᱠᱷᱚᱱ ᱫᱚ ᱠᱟᱹᱢᱤ ᱡᱟᱥᱛᱤ ᱠᱚᱫᱚ ᱵᱟᱹᱱᱩᱜ ᱟᱠᱟᱟᱜ ᱜᱮᱭᱟ ᱮᱠᱷᱚᱱ ᱫᱚ ᱚᱲᱟᱜᱼᱼ
ᱦᱩᱸ ᱦᱩᱸ
ᱟᱥᱟᱲ ᱵᱚᱸᱜᱟ ᱫᱟᱜ ᱦᱚᱸ ᱵᱟᱭ ᱫᱟᱜ ᱵᱟᱲᱟᱭᱮᱫᱟ ᱛᱟᱦᱚᱞᱮ ᱠᱷᱟᱱᱮ ᱦᱚᱭᱛᱳ ᱠᱟᱹᱢᱤ ᱠᱚ ᱪᱟᱥ ᱠᱚ ᱦᱩᱭ ᱵᱟᱲᱟ ᱠᱚᱜ ᱜᱮᱭᱟ ᱟᱫᱚ ᱫᱟᱜ ᱢᱟ ᱵᱟᱭ ᱫᱟᱜᱮᱫ ᱜᱮᱭᱟ ᱮᱠᱟᱞ ᱜᱮ᱾
ᱦᱮᱸ ᱤᱭᱟᱹ ᱵᱚᱪᱷᱚᱨ ᱨᱮ ᱢᱤᱫ ᱪᱷᱚᱴ ᱜᱮᱯᱮ ᱪᱟᱥᱟᱜ ᱜᱮᱭᱟ ᱥᱮ ᱵᱟᱨ ᱪᱷᱚᱴ ᱜᱮ?
ᱪᱟᱥ ᱫᱚ ᱦᱩᱭᱩᱜᱼᱟ ᱟᱨ ᱢᱤᱫᱴᱮᱱ ᱥᱤᱡᱤᱱ ᱫᱚ ᱦᱩᱭᱩᱜ ᱠᱟᱱᱟ ᱫᱷᱚᱱ ᱜᱚᱨᱚᱱ ᱥᱚᱢᱚᱭ ᱫᱷᱚᱨᱚᱢ ᱚᱱᱟ ᱥᱚᱢᱚᱭ ᱦᱚᱸ ᱪᱟᱥ ᱫᱚ ᱦᱳᱭᱳᱜ ᱜᱮᱭᱟ ᱚᱱᱟ ᱥᱚᱢᱚᱭ ᱫᱚ ᱦᱳᱭᱩᱜ ᱠᱟᱱᱟᱼᱼ ᱢᱤᱱᱤ ᱫᱟᱜ ᱠᱚ ᱡᱟᱦᱟᱸ ᱢᱮᱱᱟᱜ ᱟᱠᱟᱫ ᱢᱤᱱᱤ ᱠᱚ ᱠᱚᱨᱟᱣ ᱠᱟᱜᱼᱟ ᱦᱚᱲ ᱠᱚ, ᱚᱱᱟ ᱠᱚᱨᱮ ᱜᱮ ᱫᱟᱜ ᱠᱚ ᱠᱤᱨᱤᱧ ᱠᱟᱛᱮᱜ ᱨᱚᱦᱚᱭ ᱵᱟᱲᱟ ᱦᱩᱭᱩᱜ ᱜᱮᱭᱟ᱾ ᱱᱚᱝᱠᱟ ᱦᱩᱲᱩ ᱫᱚ ᱟᱨᱠᱤ
ᱚ ᱵᱟᱨ ᱪᱷᱚᱴ ᱯᱮ ᱪᱟᱥ
ᱦᱮᱸ ᱦᱮᱸ ᱵᱟᱨ ᱪᱚᱴ ᱜᱮ᱾ ᱟᱫᱚ ᱟᱯᱮ ᱥᱮᱫ ᱫᱚ ᱪᱮᱫ ᱞᱮᱠᱟ ᱢᱤᱫ ᱪᱚᱴ ᱜᱮ ᱥᱮᱨᱢᱟ ᱫᱟᱜ ᱛᱮ ᱱᱚᱣᱟ ᱵᱚᱨᱥᱟ ᱥᱤᱡᱤᱱ ᱥᱮ ᱟᱨᱦᱚᱸ ᱟᱞᱟᱫᱟ?
ᱫᱮᱸᱭᱟᱸ ᱨᱮ ᱵᱟᱨ ᱪᱷᱚᱴ ᱜᱮᱯᱮ ᱪᱟᱥᱚᱜᱼᱟ?
ᱵᱟᱨ ᱪᱷᱚᱴ ᱜᱮᱞᱮ ᱪᱟᱥᱚᱜᱼᱟ᱾
ᱚᱻ ᱛᱟᱦᱞᱮ ᱥᱚᱵᱡᱤ ᱠᱚᱦᱚᱸᱯᱮ ᱞᱟᱜᱟᱣ ᱵᱟᱲᱟᱭ ᱜᱮᱭᱟ?
ᱥᱚᱵᱡᱤ ᱠᱚᱫᱚ ᱵᱟᱞᱮ ᱞᱟᱜᱟᱣ ᱜᱮᱭᱟ ᱟᱞᱮ ᱥᱮᱫ ᱫᱚ ᱥᱚᱵᱽᱡᱤ ᱪᱟᱥ ᱫᱚ ᱠᱚᱢ ᱜᱮᱭᱟ ᱥᱚᱵᱽᱡᱤ ᱞᱮᱠᱟ ᱛᱮᱫᱚ ᱟᱫᱚ ᱪᱟᱥ ᱞᱮᱠᱟ ᱫᱚ ᱦᱩᱭᱩᱜ ᱠᱟᱱᱟ ᱚᱱᱟ ᱟᱹᱞᱩ ᱥᱤᱡᱤᱱ ᱟᱹᱞᱩ ᱠᱚᱜᱮ ᱠᱚ ᱨᱚᱦᱚᱭ ᱵᱟᱲᱟᱭᱟ ᱠᱟᱹᱴᱤᱡ᱾ ᱟᱨ ᱵᱟᱫᱟᱢ ᱢᱟᱫᱟᱢ ᱠᱚ ᱡᱟᱦᱟᱸ ᱫᱟ ᱵᱟᱫᱟᱢ ᱠᱚ ᱪᱟᱥ ᱵᱟᱲᱟᱭ ᱜᱮᱭᱟ ᱚᱱᱟ ᱠᱚᱜᱮ ᱦᱮᱸ ᱟᱫᱚ ᱚᱱᱟᱱᱚ ᱥᱚᱵᱡᱤ ᱠᱚᱫᱚ ᱵᱟᱠᱚ ᱨᱚᱦᱚᱭ ᱵᱟᱨᱟᱭ ᱜᱮᱭᱟ ᱢᱤᱪ ᱚᱲᱟᱜ ᱠᱚᱨᱮ ᱡᱚᱢ ᱞᱮᱠᱟ ᱠᱟᱹᱴᱤᱡ ᱠᱟᱹᱴᱤᱡ ᱠᱚ ᱨᱚᱦᱚᱭ ᱵᱟᱲᱟᱭ ᱜᱮᱭᱟ ᱟᱫᱚ᱾
ᱦᱮᱸ ᱦᱮᱸ ᱦᱟᱸ ᱛᱟᱦᱚᱞᱮ ᱜᱚᱝᱠᱮ ᱚᱱᱛᱮ ᱫᱚ ᱦᱩᱞ ᱢᱟᱦᱟ ᱠᱚᱫᱚ ᱦᱩᱭᱩᱜ ᱜᱮᱭᱟ ᱥᱮ ᱵᱟᱝ?
ᱦᱩᱞ ᱢᱟᱦᱟᱸ ᱫᱚ ᱦᱩᱭ ᱫᱚ ᱦᱩᱭ ᱵᱟᱲᱟᱜ ᱜᱮᱭᱟ᱾
ᱟ ᱦᱟᱸ ᱦᱟᱸ ᱦᱟᱸ ᱪᱤᱞ ᱠᱟᱛᱷᱟᱞᱮ ᱯᱮ ᱢᱟᱱᱟᱣ ᱛᱮ ᱦᱮᱸ ᱜᱟᱯᱟ ᱵᱟᱫᱽ ᱢᱮᱭᱟᱝ ᱠᱷᱟᱡ ᱜᱮ!
ᱦᱚᱸ ᱦᱚᱸ ᱦᱚᱸ
ᱫᱳ ᱪᱮᱻᱞᱮᱠᱟ ᱯᱮ ᱢᱟᱱᱟᱣ ᱛᱮ ᱦᱩᱞ ᱢᱟᱸᱦᱟᱸ ᱡᱷᱟᱞᱠᱟ ᱵᱚᱞᱛᱮ᱾
ᱚᱱᱮᱸ ᱵᱚᱸᱜᱟ ᱵᱩᱨᱩ ᱡᱟᱦᱟᱸ ᱞᱮᱠᱟ ᱵᱚᱱ ᱠᱚᱨᱟᱣᱟ ᱚᱱᱠᱟ ᱷᱟᱠ ᱜᱮ ᱡᱟᱦᱟᱸ ᱥᱤᱥᱴᱮᱢ ᱢᱮᱱᱟᱜ ᱟᱠᱟᱫ ᱛᱟᱵᱚᱱᱟ᱾ ᱥᱮᱛᱟᱜ ᱨᱮ ᱟᱹᱛᱩ ᱦᱚᱲ ᱠᱚ ᱢᱚᱴᱟᱢᱩᱴᱤ ᱡᱚᱛᱚ ᱛᱟᱯᱩ ᱵᱟᱲᱟ ᱠᱟᱛᱮᱫ ᱚᱱᱛᱮ ᱪᱟᱞᱟᱣ ᱦᱩᱭᱩᱜᱼᱟ ᱱᱟᱭᱠ ᱠᱤ ᱜᱳᱰᱮᱛ ᱵᱟᱵᱟ ᱠᱚ ᱡᱟᱦᱟᱸ ᱠᱚ ᱢᱮᱱᱟᱜ ᱠᱟᱜ ᱠᱚᱣᱟ ᱟᱵᱚᱨᱮᱱ ᱢᱟᱺᱡᱷᱤ ᱠᱚ!
ᱦᱩᱸ ᱦᱩᱸ
ᱥᱩᱨ ᱥᱮᱴᱮᱨᱚᱜᱼᱟ ᱜᱤᱫᱽᱨᱟᱹ ᱠᱚ ᱠᱩᱲᱤ ᱜᱤᱫᱽᱨᱟᱹ ᱠᱚ ᱡᱚᱛᱚᱜᱮ ᱟᱫᱚ ᱥᱮᱴᱮᱨ ᱠᱟᱛᱮ ᱫᱚ ᱯᱩᱡᱟᱹ ᱯᱟᱥᱟ ᱠᱚ ᱦᱳᱭᱳᱜᱼᱟ ᱛᱟ ᱟᱵᱚᱨᱮ ᱡᱟᱦᱟᱸ ᱤᱭᱟᱹᱜ ᱞᱮᱠᱟ ᱫᱩᱢᱫᱟᱜ ᱴᱟᱢᱟᱠ ᱠᱚ ᱢᱮᱱᱟᱜ ᱠᱟᱜ ᱛᱟᱵᱚᱱᱟ ᱚᱱᱟ ᱠᱚ ᱚᱱᱟ ᱠᱚ ᱟᱛᱮ ᱠᱟᱹᱴᱤᱡ ᱟᱪᱩᱨ ᱵᱟᱲᱟ ᱦᱩᱭᱩᱜ ᱜᱮᱭᱟ᱾ ᱚᱱᱮ ᱚᱱᱠᱟ ᱦᱟᱜ ᱜᱮ!
ᱜᱮᱭᱟ ᱯᱮ
ᱦᱩᱸ ᱦᱩᱸ ᱟᱫᱚ ᱟᱯᱮᱫ ᱦᱚᱸ ᱪᱮᱫ ᱞᱮᱠᱟ ᱠᱚ ᱢᱮᱱᱟ?
ᱟᱵᱮᱱ ᱪᱮᱫᱞᱮᱠᱟ ᱵᱮᱱ ᱢᱮᱱ ᱠᱮᱜᱼᱟ ᱚᱱᱠᱟ ᱜᱮ ᱟᱞᱮ ᱪᱮ ᱦᱚᱸ ᱚᱱᱠᱟ ᱜᱮᱠᱚ ᱢᱮᱱ ᱵᱟᱲᱟᱭ ᱢᱮ ᱤᱭᱟᱹ ᱯᱟᱞᱟ ᱜᱮᱛᱮ᱾
ᱟᱫᱚ ᱚᱱᱟᱨᱮ ᱡᱮᱢᱚᱱ
ᱦᱟᱸ
ᱞᱟᱹᱵᱤᱡ ᱯᱤᱸᱰᱟ.
ᱦᱮᱞᱳ
ᱦᱮᱸ ᱦᱮᱞᱳ
ᱦᱮᱸ ᱟᱸᱡᱚᱢ ᱧᱟᱢ ᱴᱷᱤᱠᱟᱹᱭᱮᱜ ᱜᱮᱭᱟ ᱵᱮᱱ?
ᱞᱟᱹᱭ ᱵᱤᱱ ᱪᱮᱫ ᱵᱤᱱ ᱞᱟᱹᱭᱮᱫ ᱛᱟᱦᱮ?
ᱢᱮᱱᱫᱤᱹᱧ ᱟᱸᱡᱚᱢ ᱧᱟᱢᱮᱫ ᱜᱮᱭᱟ ᱵᱮᱱ?
ᱦᱮᱸ ᱟᱸᱡᱚᱢ ᱧᱟᱢ ᱫᱟᱞᱤᱧ᱾
ᱟᱞᱮ ᱦᱚᱸ ᱡᱮᱢᱚᱱ ᱥᱮᱛᱟᱜ ᱯᱟᱭᱟᱨ ᱨᱮ ᱰᱟᱹᱵᱽᱨᱟᱹᱜ ᱩᱢ ᱥᱟᱯᱷᱟ ᱵᱟᱲᱟ ᱠᱟᱛᱮᱜ ᱡᱮᱢᱚᱱ ᱢᱟᱹᱡᱤ ᱠᱚ ᱱᱩᱜᱰᱤ ᱱᱟᱭᱠᱮ ᱠᱚ ᱩᱱᱠᱩ ᱠᱚ ᱥᱟᱱᱟᱢ ᱠᱚ
ᱤᱫᱤ ᱦᱩᱭᱩᱜᱼᱟ, ᱥᱟᱱᱟᱢ ᱠᱚᱜᱮ ᱤᱫᱤ ᱦᱩᱭᱩᱜᱼᱟ, ᱪᱟᱞᱟᱣ ᱵᱟᱲᱟ ᱦᱩᱭᱩᱜᱼᱟ ᱡᱮᱢᱚᱱ ᱟᱵᱚᱣᱟᱜ ᱡᱟᱦᱟᱱᱟᱜ ᱤᱭᱟᱹ ᱡᱟᱵᱚᱛᱤᱭᱚ ᱡᱤᱱᱤᱥ ᱢᱮᱱᱟᱜᱼᱟ ᱡᱮᱢᱚᱱ ᱫᱷᱩᱛᱤ, ᱯᱟᱹᱧᱪᱤ ᱡᱮᱢᱚᱱ ᱛᱩᱢᱫᱟᱜ ᱴᱟᱢᱟᱠ ᱢᱮᱱᱟᱜ ᱛᱟᱵᱚᱱᱟ, ᱟᱜᱼᱥᱟᱨ ᱢᱮᱱᱟᱜ ᱛᱟᱵᱚᱱᱟ ᱡᱟᱦᱟᱸ ᱤᱭᱟᱹ ᱢᱮᱱᱟᱜᱼᱟ ᱪᱷᱤᱭᱟᱹ
ᱪᱮᱫ ᱦᱚᱸ ᱵᱟᱝ ᱟᱸᱡᱚᱢᱚᱜ ᱠᱟᱱᱟ ᱦᱮᱞᱳ
ᱵᱟᱵᱟ ᱵᱟ ᱜᱤᱫᱽᱨᱟᱹ ᱯᱤᱫᱟ. ᱨ ᱪᱮᱫ ᱦᱚᱸ ᱵᱟᱝ ᱟᱸᱡᱚᱢᱚᱜ ᱠᱟᱱᱟ
ᱪᱮᱫ ᱦᱚᱸ ᱵᱟᱝ ᱟᱸᱡᱚᱢᱚᱜ ᱠᱟᱱᱟ